ᱦᱮᱞᱳ᱾
ᱦᱳᱭ ᱟᱸᱡᱚᱢᱮᱫ ᱜᱮᱭᱟ ᱵᱮᱱ?
ᱟᱸᱡᱚᱢᱚᱜ ᱠᱟᱱ ᱜᱮᱭᱟ᱾
ᱦᱳᱭ -ᱦᱳᱭ ᱥ-ᱩ-ᱜ ᱾ ᱦᱮᱸᱴ ᱟᱹᱞᱤᱧ ᱞᱤᱧ ᱞᱟᱹᱭᱮᱫ ᱛᱟᱦᱮᱱᱟ ᱥᱮ ᱟᱵᱮᱱ ᱵᱮᱱ ᱞᱟᱹᱭᱮᱫ ᱛᱟᱦᱮᱱᱟ?
ᱟᱣ-ᱵᱟ ᱥᱮᱫ ᱨᱮᱱᱟᱜ ᱾ ᱷᱟᱦ-ᱥ-ᱟᱜ ᱴᱷᱤᱠ ᱟᱪᱷᱮ ᱟᱪ-ᱪᱷᱟ ᱟᱹᱞᱤᱧ ᱞᱤᱧ ᱞᱟᱹᱭᱮᱫ ᱛᱟᱦᱮᱱᱟ ᱡᱮ ᱟᱸ ᱟᱞᱤᱧ ᱞᱤᱧ ᱞᱟᱹᱭᱮᱫ ᱛᱟᱦᱮᱸᱱᱟ ᱡᱮ ᱟᱯᱮ ᱡᱮ ᱢᱟᱱᱮ ᱟᱯᱮ ᱴᱚᱴᱷᱟ ᱨᱮᱱᱟᱜ ᱡᱟᱦᱟᱸ ᱪᱷᱟ-ᱦᱟᱜ-ᱟ ᱾ ᱢᱟᱱᱮ ᱦᱤᱱᱫᱤ ᱫᱚᱠᱤ ᱟᱯᱮ ᱫᱚ ᱢᱟᱱᱮ ᱦᱤᱱᱫᱤ ᱜᱮ ᱢᱤᱫᱴᱟᱝ ᱥᱟᱵᱽᱡᱮᱠᱴ ᱠᱟᱱ ᱛᱟᱯᱮᱭᱟ ᱛᱚ? ᱚ ᱚᱵᱚᱥ-ᱥᱚᱭ ᱾ ᱟᱦᱟᱞᱳ ᱾ ᱦᱮᱞᱳ ᱾ ᱟᱦᱟᱞᱳ ᱾